ᱦᱮᱸ ᱡᱚᱦᱟᱨ
ᱦᱩᱸ ᱡᱚᱦᱟᱨ ᱜᱮ ᱡᱚᱦᱟᱨ ᱜᱮ᱾
ᱦᱳᱭ ᱟᱨ ᱨᱚᱲ ᱠᱚᱦᱟᱸᱜ ᱪᱮᱦᱨᱟ ᱫᱷᱟᱨᱟ ᱜᱮᱵᱮᱱ ᱟᱸᱡᱚᱢ ᱧᱟᱢ ᱢᱮᱭᱟ ᱛᱚ᱾
ᱦᱮᱸ ᱦᱮᱸ ᱪᱮᱦᱨᱟ ᱫᱷᱟᱨᱟ ᱜᱮ, ᱟᱵᱮᱱ ᱵᱮᱱ ᱟᱸᱡᱚᱢ ᱧᱟᱢ ᱫᱟ ᱴᱷᱤᱠ ᱴᱷᱟᱠ?
ᱦᱳᱭ ᱦᱳᱭ ᱴᱷᱤᱠ ᱴᱷᱟᱠ ᱜᱮ ᱦᱟᱸᱜ ᱟᱸᱡᱚᱢᱚᱜ ᱠᱟᱱᱟ ᱟᱵᱤᱱᱟᱜ ᱨᱚᱲ ᱦᱚᱸ᱾
ᱟᱪᱪᱷᱟ ᱟᱪᱪᱷᱟ᱾ ᱯᱟᱡ ᱡᱤᱱᱤᱴ ᱨᱮ ᱱᱚᱝᱠᱟ ᱠᱟᱱᱟ ᱟᱪᱷ ᱟᱪᱪᱷᱟ ᱜᱚᱝᱠᱮ ᱪᱮᱫ ᱠᱚᱵᱮᱱ ᱪᱤᱠᱟ ᱜᱮᱭᱟ᱾
ᱟᱨ ᱜᱚᱝᱠᱮ ᱱᱤᱛᱚᱜ ᱢᱟ ᱦᱟᱸᱜ ᱪᱟᱥ ᱠᱟᱹᱢᱤ ᱫᱤᱱ ᱠᱟᱱᱟ, ᱟᱫᱚ ᱦᱟᱸᱜ ᱮᱸᱻ ᱥᱮᱛᱟᱜ ᱵᱮᱲᱟ ᱨᱮᱜᱮ ᱦᱟᱸᱜ ᱢᱤᱫ ᱫᱷᱟᱣ ᱫᱚ ᱦᱟᱸᱜ, ᱪᱟᱞᱟᱣ ᱦᱮᱡ ᱱᱟᱞᱤᱧ ᱠᱷᱮᱛ ᱵᱟᱹᱫᱽ ᱠᱷᱚᱱᱟᱜ ᱫᱚ ᱟᱫᱚ ᱦᱟᱸᱜ ᱱᱚᱜᱼᱚᱭ ᱱᱤᱛᱚᱜ ᱟᱨᱚ ᱡᱚᱢ ᱵᱟᱲᱟ ᱠᱟᱛᱮᱫ ᱦᱟᱸᱜ ᱟᱨᱚ ᱢᱤᱫ ᱫᱷᱟᱣ ᱟᱨᱚᱸ ᱦᱟᱸ ᱪᱟᱞᱟᱜ ᱦᱩᱭᱩᱜᱼᱟ ᱟᱨ ᱪᱮᱫ,
ᱚ ᱟᱨ ᱛᱟᱦᱚᱞᱮ ᱪᱟᱥ ᱠᱟᱹᱢᱤ ᱫᱚ ᱮᱛᱚᱦᱚᱵᱚᱜ ᱠᱟᱱᱟ?
ᱦᱳᱭ ᱪᱟᱥ ᱠᱟᱹᱢᱤ ᱫᱚ ᱦᱟᱸᱜ ᱮᱛᱚᱦᱚᱵ ᱜᱚᱫ ᱠᱟᱱᱟ ᱦᱟᱸᱜ ᱟᱫᱚ ᱚᱱᱠᱟ ᱢᱟ ᱦᱟᱸᱜ, ᱢᱟᱲᱟᱝ ᱢᱟ ᱵᱟᱭ ᱫᱟᱜ ᱡᱟᱹᱲᱤᱭᱟ ᱠᱟᱜᱼᱟ ᱟᱞᱮ ᱥᱮᱱ ᱫᱚ ᱦᱟᱸᱜ, ᱟᱫᱚ ᱦᱚᱞᱟ ᱢᱟᱫᱷᱮᱨ ᱠᱷᱚᱱᱟᱜ ᱜᱮ ᱦᱟᱸᱜ ᱚᱱᱠᱟ ᱡᱟᱹᱥᱛᱤ ᱧᱚᱜᱼᱟ ᱫᱟᱜ ᱡᱟᱹᱲᱤ ᱠᱮᱫ ᱠᱷᱟᱱ ᱦᱟᱸᱜ, ᱟᱫᱚ ᱱᱚᱜᱼᱚᱭ ᱦᱟᱸᱜ ᱫᱷᱩᱨᱟᱹᱣ ᱜᱚᱫ ᱦᱩᱭ ᱠᱟᱱᱟ ᱟᱨ ᱪᱮᱫ᱾
ᱮᱸᱻ ᱟᱨ ᱛᱟᱦᱚᱞᱮ ᱜᱚᱝᱠᱮ ᱪᱟᱥ ᱠᱟᱹᱢᱤ ᱠᱚᱨᱮ ᱫᱚ ᱥᱮ ᱚᱱᱛᱮ ᱫᱚ ᱪᱮᱫ ᱮ ᱵᱟᱹᱫᱽ ᱦᱟᱥᱟ ᱥᱮ ᱵᱟᱹᱭᱦᱟᱹᱲ ᱦᱟᱥᱟ ᱠᱚ ᱠᱚᱜᱮ ᱠᱟᱱᱟ?
ᱦᱳᱭ ᱱᱚᱣᱟ ᱵᱟᱹᱫᱽ ᱦᱟᱥᱟ ᱠᱚᱜᱮ ᱦᱟᱸᱜ᱾
ᱚᱻ
ᱵᱟᱹᱫᱽ ᱦᱳᱭ
ᱚ ᱟᱨ ᱛᱟᱦᱚᱞᱮ ᱜᱚᱝᱠᱮ ᱢᱮᱱᱮ ᱞᱤᱧ ᱛᱟᱦᱚᱞᱮ ᱱᱤᱛᱚᱜ ᱫᱚ ᱢᱟᱱᱮ ᱪᱟᱥ ᱠᱟᱹᱢᱤ ᱛᱚᱵᱮᱱ ᱤᱭᱟᱹᱣ ᱠᱟᱫ ᱜᱮᱭᱟ ᱮᱛᱚᱦᱚᱵ ᱠᱟᱫ ᱜᱮᱭᱟ ᱛᱟᱦᱚᱞᱮ ᱪᱟᱥ ᱠᱟᱹᱢᱤ ᱨᱮᱫᱚ ᱪᱮᱫ ᱠᱚ ᱮᱴᱠᱮᱴᱚᱬᱮ ᱦᱮᱱᱟᱜᱼᱟ
ᱮᱴᱠᱮᱴᱚᱬᱮ ᱫᱚᱦᱟᱸᱜ ᱵᱮᱱ ᱢᱮᱱ ᱞᱮᱠᱷᱟᱱ ᱫᱚ ᱱᱚᱜᱼᱚ ᱱᱚᱝᱠᱟ ᱫᱚ ᱦᱟᱸᱜ ᱟᱞᱮ ᱥᱮᱱ ᱫᱚ ᱦᱟᱸᱜ ᱥᱮᱢᱟ ᱫᱟᱜ ᱡᱟᱹᱲᱤ ᱪᱮᱛᱟᱱ ᱜᱮ ᱦᱟᱸᱜ ᱵᱷᱚᱨᱥᱟ ᱢᱮᱱᱟᱜ ᱞᱮᱭᱟ ᱟᱫᱚ ᱦᱟᱸᱜ ᱱᱚᱣᱟ ᱥᱮᱨᱢᱟ ᱫᱟᱜ ᱡᱟᱹᱲᱤ ᱦᱟᱸᱜ ᱴᱷᱤᱠ ᱴᱷᱟᱠ ᱵᱟᱝ ᱦᱩᱭ ᱞᱮᱱᱠᱷᱟᱱ ᱦᱟᱸᱜ ᱪᱟᱥ ᱠᱟᱹᱢᱤ ᱠᱚᱫᱚ ᱦᱟᱸᱜ ᱵᱟᱭ ᱠᱟᱵ ᱵᱟᱝ ᱜᱟᱱᱚᱜ ᱠᱟᱱᱟ ᱟᱨ ᱪᱮᱫ ᱟᱫᱚ ᱚᱱᱠᱟ ᱢᱟ ᱟᱞᱮ ᱥᱮᱱ ᱢᱟ ᱰᱮᱢ ᱠᱚ ᱥᱮ ᱜᱟᱰᱟ ᱠᱚ ᱚᱱᱠᱟᱱᱟᱜ ᱢᱟᱨᱟᱝ ᱧᱚᱜ ᱯᱩᱠᱷᱨᱤ ᱠᱚᱫᱚ ᱦᱟᱸᱜ ᱵᱟᱹᱱᱩᱜ ᱠᱟᱫᱟ ᱥᱟᱵ ᱢᱟᱨᱥᱟᱞ ᱠᱚᱦᱚᱸ ᱚᱱᱠᱟ ᱵᱮᱵᱚᱥᱛᱷᱟ ᱵᱟᱹᱱᱩᱜ ᱠᱟᱫᱟ ᱦᱟᱸᱜ ᱟᱫᱚ ᱚᱱᱟ ᱦᱚᱛᱮᱡ ᱛᱮ ᱦᱟᱸᱜ ᱚᱱᱟ ᱠᱚ ᱢᱟᱱᱮ ᱪᱟᱥ ᱫᱚ ᱦᱟᱸᱜ ᱟᱞᱮ ᱫᱚ ᱥᱮᱨᱢᱟ ᱨᱮ ᱦᱩᱲᱩ ᱫᱚ ᱦᱟᱸᱜ ᱢᱤᱫ ᱫᱷᱟᱣ ᱜᱮᱞᱮ ᱪᱟᱥᱟᱜ ᱦᱳᱭ ᱱᱚᱝᱠᱟ ᱫᱟᱜ ᱫᱟᱜ ᱠᱚᱫᱚ ᱦᱟᱸᱜ ᱞᱮ ᱟᱱᱟᱴ ᱧᱚᱜ ᱜᱮᱭᱟ ᱟᱨ ᱪᱮᱫ
ᱢᱟᱱᱮ ᱥᱮ ᱥᱮᱨᱢᱟ ᱡᱟᱹᱲᱤ ᱪᱮᱛᱟᱱ ᱜᱮ ᱪᱟᱥ ᱫᱚ ᱵᱷᱚᱨᱚᱥᱟ ᱜᱮ
ᱦᱳᱭ ᱦᱳᱭ
ᱟᱫᱚ ᱟᱯᱮ ᱜᱮ ᱚᱠᱟᱞᱮᱠᱟ ᱜᱚᱝᱠᱮ ᱚᱱᱛᱮ ᱦᱟᱜ
ᱦᱮᱸ ᱟᱞᱮ ᱦᱚᱸ ᱜᱚᱝᱠᱮ ᱟᱞᱮ ᱫᱚ ᱜᱟᱰᱟ ᱜᱟᱰᱟ ᱱᱟᱹᱭ ᱫᱷᱟᱨᱮ ᱦᱚᱲ ᱛᱚ ᱟᱫᱚ ᱟᱞᱮ ᱫᱚ ᱪᱟᱥ ᱠᱟᱹᱢᱤ ᱠᱚᱫᱚ ᱱᱟᱹᱭ ᱫᱟᱜ ᱛᱮᱦᱚᱸ ᱜᱟᱱᱚᱜ ᱜᱮᱭᱟ
ᱟᱪᱪᱷᱟ ᱟᱪᱪᱷᱟ
ᱦᱮ ᱟᱨ ᱛᱟᱦᱚᱞᱮ ᱜᱚᱝᱠᱮ ᱦᱮᱸ ᱮᱱᱮᱜ ᱞᱤᱧ ᱛᱟᱦᱚᱞᱮ ᱱᱚᱜᱼ ᱱᱟ ᱡᱟᱦᱟᱸ ᱫᱚ ᱟᱵᱮᱱᱟᱜ ᱟᱵᱮᱱᱟᱜ ᱢᱚᱛ ᱛᱮᱫᱚ ᱱᱚᱣᱟ ᱡᱟᱦᱟᱸ ᱡᱟᱦᱟᱸ ᱱᱚᱜᱼᱚᱭ ᱥᱤᱠᱷᱱᱟᱹᱛ ᱫᱤᱠ ᱫᱤᱭᱮ
ᱦᱳᱭ
ᱡᱟᱦᱟᱸ ᱫᱚ ᱟᱵᱚᱣᱟᱜ ᱡᱟᱦᱟᱸ ᱫᱚ ᱥᱚᱢᱟᱡᱽᱤᱭᱟᱹ ᱨᱮ ᱮ ᱟᱵᱚᱣᱟᱜ ᱱᱤᱡᱮᱨᱟᱜ ᱟᱨ ᱡᱟᱦᱱᱟᱜ ᱟᱲᱟᱝ ᱛᱮ ᱥᱤᱠᱷᱱᱟᱹᱛ ᱱᱚᱣᱟ ᱱᱤᱭᱟᱹ ᱫᱚ ᱟᱵᱮᱱᱟᱜ ᱪᱮᱫ ᱞᱮᱠᱟ ᱵᱤᱪᱟᱹᱨ
ᱦᱳᱭ ᱟᱹᱞᱤᱧ ᱟᱹᱞᱤᱧ ᱫᱚ ᱦᱟᱸᱟᱜ ᱞᱤᱧ ᱢᱚᱱᱮᱭᱮᱫᱟ ᱱᱤᱛᱚᱜ ᱡᱟᱦᱟᱸ ᱟᱵᱚ ᱢᱟᱹᱭ ᱵᱟᱹᱵᱩ ᱛᱟᱠᱚ ᱦᱟᱸᱜ ᱢᱮᱱᱟᱜ ᱟᱠᱟᱫ ᱠᱚᱣᱟ ᱩᱱᱠᱩ ᱟᱹᱞᱤᱧ ᱞᱤᱧ ᱧᱮᱞᱮᱫ ᱠᱚᱣᱟ ᱡᱮ ᱠᱟᱹᱴᱤᱡ ᱩᱢᱮᱨ ᱠᱷᱚᱱ ᱜᱮ ᱟᱭᱳᱼᱵᱟᱵᱟ ᱩᱱᱠᱩ ᱢᱟᱱᱮ ᱚᱱᱠᱟᱱ ᱱᱟᱯᱟᱭ ᱰᱟᱦᱟᱨ ᱨᱮ ᱵᱟᱠᱚ ᱤᱫᱤᱭᱮᱫ ᱠᱚᱣᱟ ᱥᱮ ᱟᱵᱚᱣᱟᱜ ᱱᱚᱣᱟ ᱚᱞ ᱪᱤᱠᱤ ᱡᱟᱦᱟᱸ ᱡᱟᱱᱟᱢ ᱟᱲᱟᱝ ᱯᱟᱹᱨᱥᱤ ᱢᱮᱱᱟᱜ ᱛᱟᱵᱚᱱᱟ ᱱᱚᱣᱟᱛᱮᱦᱟᱜ ᱚᱞ ᱯᱟᱲᱦᱟᱣ ᱟᱨ ᱪᱮᱫ ᱵᱟᱠᱚ ᱪᱮᱫ ᱪᱮᱫ ᱠᱚ ᱧᱮᱞ ᱮᱫᱟᱞᱤᱧ ᱦᱟᱜ ᱡᱟᱹᱥᱛᱤ ᱠᱟᱭ ᱛᱮᱜᱮ ᱟᱨ ᱱᱚᱝᱠᱟ ᱦᱚᱸᱞᱤᱧ ᱧᱮᱞᱮᱫᱼᱟ ᱱᱤᱛᱚᱜ ᱡᱮᱢᱚᱱ ᱟᱭᱢᱟ ᱡᱟᱭᱜᱟ ᱨᱮᱜᱮ ᱜᱮ ᱦᱟᱸᱜ ᱚᱨᱠᱮᱥᱴᱟᱨ ᱥᱮ ᱯᱟᱛᱟ ᱪᱷᱟᱛᱟ ᱦᱟᱱᱟ ᱱᱟᱣᱟ ᱵᱚᱱ ᱫᱚᱦᱚᱭᱮᱜᱼᱟ ᱥᱮᱵᱚᱱ ᱠᱚᱨᱟᱣᱮᱫᱟ ᱦᱟᱜ ᱦᱮᱸ ᱥᱟᱯᱲᱟᱣ ᱟ ᱵᱚᱱ ᱟᱫᱚ ᱦᱟᱸᱜ ᱱᱚᱣᱟ ᱠᱚ ᱡᱟᱭᱜᱟ ᱨᱮ ᱟᱵᱚᱨᱮᱱ ᱱᱤᱛᱚᱜ ᱡᱟᱦᱟᱸᱭ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱠᱚᱦᱚᱸ ᱠᱚ ᱥᱮᱴᱮᱨᱚᱜ ᱠᱟᱱᱟ ᱟᱨ ᱚᱱᱟ ᱡᱟᱭᱜᱟ ᱨᱮ ᱥᱮᱴᱮᱨ ᱠᱟᱛᱮᱫ ᱦᱟᱜ ᱦᱟᱺᱰᱤ ᱯᱟᱹᱣᱨᱟ ᱠᱚᱦᱚᱸ ᱠᱚ ᱥᱚᱞᱚᱝᱮᱜᱼᱟ ᱟᱨᱠᱚ ᱨᱟᱹᱥᱠᱟᱹᱭᱮᱫᱟ ᱮᱱᱮᱡ ᱵᱟᱲᱟᱭᱮᱫᱼᱟ ᱠᱚ ᱟᱨ ᱪᱮᱫ ᱟᱫᱚ ᱟᱹᱞᱤᱧ ᱞᱤᱧ ᱢᱮᱱᱟ ᱱᱚᱜᱼᱚ ᱱᱟ ᱠᱚ ᱡᱟᱭᱜᱟ ᱨᱮ ᱵᱟᱝ ᱥᱮᱴᱮᱨ ᱠᱟᱛᱮᱫ ᱟᱨ ᱚᱱᱟ ᱠᱚ ᱡᱟᱦᱟᱸ ᱯᱟᱛᱟ ᱪᱷᱟᱛᱟ ᱠᱚ ᱚᱨᱠᱮᱥᱴᱟᱨ ᱠᱚ ᱡᱩᱫᱤ ᱟᱵᱚ ᱵᱟᱵ ᱵᱚᱱ ᱫᱚᱦᱚᱭᱟ, ᱡᱩᱫᱤ ᱵᱚᱱ ᱵᱚᱱᱫᱚ ᱫᱟᱲᱮᱭᱟᱜᱼᱟ, ᱥᱮᱵᱚᱱ ᱵᱚᱱᱫᱚᱭᱟ, ᱟᱫᱚ ᱱᱚᱣᱟ ᱠᱚ ᱵᱚᱱᱫᱚ ᱞᱮᱠᱷᱟᱱ, ᱟᱨ ᱪᱮᱫ ᱦᱟᱜ ᱟᱹᱞᱤᱧᱟᱜ ᱢᱚᱱᱮ ᱫᱚ ᱱᱟᱯᱟᱭ ᱞᱤᱧ ᱢᱚᱱᱮᱭᱟ ᱟᱨᱠᱤ ᱟᱨᱦᱚᱸ ᱤᱱᱟᱹᱠᱷᱟᱱ ᱟᱵᱚᱨᱮᱱ ᱦᱩᱰᱤᱧ ᱦᱩᱰᱤᱧ ᱢᱟᱹᱭᱟᱹ ᱛᱟᱠᱚ, ᱟᱨ ᱢᱟᱲᱟᱝ ᱥᱮᱱ ᱠᱚ ᱞᱟᱦᱟ ᱪᱟᱞᱟᱣ ᱠᱚᱜᱼᱟ, ᱟᱵᱚᱣᱟᱜ ᱚᱞ ᱪᱤᱠᱤ ᱟᱲᱟᱝ ᱛᱮᱠᱚ ᱚᱞ ᱯᱟᱲᱦᱟᱣ ᱞᱮᱱᱠᱷᱟᱱ, ᱟᱨ ᱪᱮᱫ
ᱦᱳᱭ ᱢᱟᱱᱮ ᱡᱟᱱᱟᱢ ᱟᱲᱟᱝ ᱫᱚ ᱚᱱᱮ ᱠᱟᱛᱷᱟ ᱨᱮᱜᱮ ᱢᱮᱱᱟᱜᱼᱟ ᱾ ᱡᱟᱱᱟᱢ ᱟᱲᱟᱝ ᱫᱚ ᱡᱟᱱᱟᱢ ᱛᱚᱣᱟ ᱥᱚᱢᱟᱱ ᱟᱨᱠᱤ,
ᱦᱳᱭ ᱦᱳᱭ
ᱦᱮᱸ ᱛᱟᱦᱚᱞᱮ ᱟᱫᱚ ᱚᱵᱚᱥᱥᱳᱭ ᱟᱹᱞᱤᱧ ᱦᱚᱞᱤᱧ ᱢᱚᱱᱮᱭᱟ ᱡᱮ ᱟᱭᱳ ᱟᱲᱟᱝᱛᱮ ᱯᱟᱲᱦᱟᱣ ᱞᱮᱱᱠᱟᱱᱡ ᱫᱚ ᱦᱳᱭᱛᱳ, ᱟᱵᱚᱣᱟᱜ ᱦᱚᱸ ᱡᱟᱦᱟᱸ ᱫᱚ, ᱥᱤᱠᱷᱱᱟᱹᱛ ᱨᱮᱦᱚᱸ ᱢᱤᱫᱴᱟᱝ ᱵᱷᱟᱜᱤ ᱫᱟᱣᱮ ᱦᱟᱛᱟᱣ ᱫᱟᱲᱮᱭᱟᱜᱼᱟ᱾ ᱡᱩᱫᱤ ᱪᱚᱴ ᱥᱮᱫ ᱵᱚᱱ ᱨᱟᱠᱟᱵ ᱫᱟᱲᱮᱭᱟᱜᱼᱟ ᱥᱮ, ᱧᱩᱛᱩᱢ ᱵᱚᱱ ᱫᱚᱦᱚ ᱫᱟᱲᱮᱭᱟᱜᱼᱟ ᱪᱮᱛᱟᱱ ᱥᱮᱫ ᱨᱮ,
ᱦᱳᱭ ᱦᱳᱭ
ᱦᱩᱸ
ᱟᱫᱚ ᱡᱟᱦᱟᱸ ᱱᱚᱶᱟ, ᱟᱨᱦᱚᱸ ᱱᱚᱝᱠᱟ ᱧᱮᱞᱚᱜ ᱠᱟᱱᱟ ᱡᱮ, ᱟᱵᱚ ᱱᱤᱛᱚᱜ ᱡᱟᱦᱟᱸ ᱥᱟᱱᱛᱟᱲ ᱥᱚᱢᱟᱡᱽ ᱢᱮᱱᱟᱜ ᱟᱠᱟᱫ ᱛᱟᱵᱚᱱᱟ, ᱱᱚᱣᱟ ᱥᱟᱱᱛᱟᱲ ᱥᱚᱢᱟᱡᱽ ᱨᱮᱫᱚ ᱟᱭᱢᱟ ᱞᱮᱠᱟᱱᱟᱜ ᱟᱹᱨᱤᱪᱟᱹᱞᱤ ᱠᱚ ᱢᱮᱱᱟᱜ ᱛᱟᱵᱚᱱᱟ, ᱯᱚᱨᱚᱵᱽ ᱯᱩᱱᱟᱹᱭ ᱠᱚ ᱢᱮᱱᱟᱜ ᱛᱟᱵᱚᱱᱟ ᱦᱟᱸᱜ᱾ ᱵᱚᱸᱜᱟ ᱵᱩᱨᱩ ᱠᱚ ᱫᱮᱵᱟᱼᱥᱮᱵᱟ ᱢᱮᱱᱟᱜ ᱛᱟᱵᱚᱱᱟ ᱮᱢᱟᱱ ᱛᱮᱢᱟᱱ ᱦᱟᱸᱜ ᱠᱟᱹᱢᱤ ᱠᱚ ᱢᱮᱱᱟᱜ ᱟᱠᱟᱫ ᱛᱟᱵᱚᱱᱟ, ᱵᱤᱦᱟᱹ ᱵᱟᱯ ᱵᱟᱯᱞᱟ ᱠᱚᱦᱟᱸᱜ ᱮᱢᱟᱱ ᱛᱮᱭᱟ ᱟᱨᱦᱚᱸ ᱚᱱᱠᱟᱜᱮ, ᱟᱫᱚ ᱦᱟᱸᱜ ᱱᱚᱜᱱᱟ ᱠᱚ ᱡᱩᱫᱤ ᱟᱵᱚ ᱵᱟᱵᱚᱱ ᱢᱟᱱᱟᱣ ᱵᱟᱛᱟᱣᱟ, ᱥᱮ ᱵᱟᱵᱚᱱ ᱵᱩᱡᱽ ᱛᱤᱭᱳᱜᱟ, ᱥᱮ ᱵᱟᱵᱚᱱ ᱥᱟᱵ ᱫᱚᱦᱚᱭᱟ ᱟᱵᱚᱣᱟᱜ ᱥᱚᱢᱟᱡᱽ ᱨᱮᱱᱟᱜ ᱟᱹᱨᱤᱪᱟᱹᱞᱤ ᱠᱚ᱾ ᱟᱫᱚ ᱦᱟᱸᱜ ᱦᱟᱯᱮᱱ ᱫᱤᱱ ᱫᱚ ᱦᱟᱸᱜ ᱱᱚᱝᱠᱟ ᱵᱟᱹᱭ ᱵᱟᱹᱭ ᱛᱮ᱾ ᱟᱫ ᱪᱟᱵᱟᱜ ᱛᱟᱵᱚᱱᱟ ᱟᱨ ᱪᱮᱫ ᱱᱤᱛᱚᱜ ᱠᱷᱚᱱᱟᱜ ᱡᱩᱫᱤ ᱦᱟᱸᱜ ᱚᱱᱠᱟ ᱵᱟᱵᱚᱱ ᱢᱟᱹᱭ ᱵᱟᱵᱩ ᱛᱟᱠᱚ ᱵᱟᱵᱚᱱ ᱩᱫᱩᱜ ᱥᱮᱬᱟ ᱠᱚᱣᱟ, ᱥᱮ ᱚᱱᱠᱟᱱ ᱡᱟᱭᱜᱟ ᱨᱮ ᱵᱟᱵᱚᱱ ᱥᱮᱞᱮᱫ ᱠᱚᱣᱟ ᱵᱟᱵᱚᱱ ᱥᱮᱴᱮᱨ ᱠᱚᱣᱟ, ᱚᱱᱠᱟᱱ ᱞᱟᱠᱪᱟᱨ ᱟᱠᱷᱲᱟ ᱠᱚ᱾ ᱠᱚᱨᱮ ᱟᱫᱚ ᱦᱟᱸᱜ ᱮᱱᱠᱷᱟᱱ ᱵᱟᱹᱭ ᱵᱟᱹᱭᱛᱮ ᱟᱵᱚ ᱥᱚᱢᱟᱡᱽ ᱫᱚ ᱟᱨᱦᱚ, ᱞᱟᱛᱟᱨ ᱥᱮᱱ ᱟᱲᱜᱚᱡ᱾ ᱪᱟᱞᱟᱜᱼᱟ ᱟᱨ ᱵᱟᱹᱭ ᱵᱟᱹᱭᱛᱮ ᱦᱟᱸᱜ ᱡᱟᱱᱟᱢ ᱢᱟᱲᱟᱝ ᱠᱚᱦᱚᱸ ᱟᱫ ᱪᱟᱵᱟᱜ ᱛᱟᱵᱚᱱᱟ ᱟᱨ ᱪᱮᱫ ᱱᱚᱣᱟ,
ᱦᱳᱭ ᱜᱚᱝᱠᱮ, ᱡᱮᱢᱚᱱ ᱟᱹᱞᱤᱧ ᱦᱚᱞᱤᱧ ᱧᱮᱞᱮᱫᱼᱟ, ᱡᱟᱦᱟᱸ ᱫᱚ, ᱟᱵᱚᱣᱟᱜ ᱫᱚ ᱡᱟᱦᱟᱸ ᱫᱚ, ᱫᱷᱚᱨᱢᱚᱥ ᱮᱞ ᱫᱚ ᱵᱚᱞᱛᱮ ᱟᱵᱚᱣᱟᱜ ᱫᱚ ᱡᱟᱦᱮᱨ ᱛᱷᱟᱱ ᱜᱮᱛᱚ?
ᱦᱳᱭ,
ᱛᱚ ᱟᱹᱞᱤᱧ ᱦᱚᱞᱤᱧ ᱧᱮᱞᱮᱫᱼᱟ ᱡᱮ ᱱᱤᱛᱚᱜ ᱫᱚ ᱫᱤᱱ ᱫᱤᱱᱛᱮ ᱦᱚᱲ ᱡᱟᱦᱮᱨ ᱛᱷᱟᱱ ᱠᱷᱚᱱᱟᱜ ᱫᱚ ᱵᱮᱥᱤ ᱢᱚᱱᱫᱤᱨ ᱜᱮ ᱵᱮᱥᱤ ᱤᱭᱟᱹ ᱠᱚ ᱮᱢᱟᱜ ᱠᱟᱱᱟ ᱟᱨᱠᱤ᱾ ᱢᱟᱱᱮ ᱜᱩᱨᱩᱛᱛᱚ ᱠᱚ ᱮᱢᱟᱜ ᱠᱟᱱᱟ᱾ ᱛᱚᱻ ᱛᱚ ᱠᱟᱨᱚᱱ ᱱᱮᱜᱼᱮ ᱱᱤᱭᱟᱹ ᱜᱮ ᱢᱟᱱᱮ ᱱᱤᱡᱮᱨᱟᱜ ᱡᱟᱱᱟᱢ ᱟᱲᱟᱝ ᱨᱮᱱᱟᱜ ᱥᱤᱠᱷᱱᱟᱹᱛ ᱵᱟᱹᱱᱩᱜ ᱦᱚᱛᱮᱡ ᱛᱮᱜᱮ ᱱᱚᱣᱟ ᱡᱤᱱᱤᱥ ᱦᱳᱭᱛᱳ ᱥᱚᱢᱟᱡᱽ ᱚᱱᱟ ᱡᱟᱭᱜᱟ ᱛᱟᱦᱚᱞᱮ ᱵᱟᱭ ᱵᱩᱡᱷᱟᱹᱣ ᱫᱟᱲᱮᱭᱟᱠᱚ ᱠᱟᱱᱟ ᱡᱮ ᱟᱥᱚᱞ ᱡᱤᱱᱤᱥ ᱫᱚ ᱪᱮᱫ, ᱥᱮ ᱟᱵᱚᱣᱟᱜ ᱡᱟᱦᱮᱨ ᱛᱷᱟᱱ ᱨᱮᱱᱟᱜ ᱜᱩᱨᱩᱯ ᱛᱮᱫᱚ ᱪᱮᱫ ᱥᱮ ᱡᱟᱦᱮᱨ ᱛᱷᱟᱱ ᱨᱮᱦᱚᱸ ᱡᱮ᱾ ᱚᱱᱟ ᱠᱷᱚᱱᱟᱜ ᱦᱚᱸ ᱥᱚᱨᱮᱥ ᱡᱟᱭᱜᱟ ᱠᱟᱱᱟ ᱟᱵᱚᱣᱟᱜ ᱫᱚ ᱾ ᱠᱤᱱᱛᱩ ᱚᱱᱮ ᱚᱱᱮ ᱡᱟᱱᱟᱢ ᱟᱲᱟᱝ ᱥᱮᱱᱟᱜ ᱥᱤᱠᱷᱱᱟᱹᱛ ᱨᱮᱱᱟᱜ ᱚᱵᱷᱟᱵᱽ ᱦᱚᱛᱮᱡ ᱛᱮᱜᱮ ᱟᱹᱞᱤᱧ ᱫᱚ ᱱᱚᱣᱟ ᱡᱤᱱᱤᱥ ᱫᱚᱞᱤᱧ ᱢᱚᱱᱮᱭᱟ ᱡᱮ ᱦᱳᱭᱛᱳ ᱾ ᱚᱱᱟ ᱨᱮᱱᱟᱜ ᱜᱮ ᱦᱳᱭᱛᱳ ᱢᱤᱫᱴᱟᱝ ᱾ ᱢᱟᱱᱮ ᱠᱟᱨᱚᱱ ᱦᱩᱭ ᱫᱟᱲᱮᱭᱟᱜᱼᱟ ᱟᱨᱠᱤ᱾
ᱟᱫᱚ ᱱᱚᱣᱟ ᱫᱚ ᱱᱚᱝᱠᱟ ᱞᱮᱠᱟᱜ ᱠᱟᱱᱟ ᱥᱤᱠᱷᱱᱟᱹᱛ ᱫᱚ ᱟᱫᱚ ᱚᱠᱟ ᱞᱮᱠᱟ ᱠᱟᱛᱮ ᱠᱚ ᱧᱟᱢᱚᱼᱟ ᱩᱱᱠᱩ ᱢᱟ ᱦᱟᱸᱜ ᱚᱱ ᱚᱱᱠᱟᱱ ᱡᱟᱭᱜᱟ ᱨᱮᱜᱮ ᱵᱟᱠᱚ ᱥᱮᱴᱮᱨᱚᱜ ᱠᱟᱱᱟ ᱾ ᱡᱟᱦᱟᱸ ᱨᱮᱫᱚ ᱟᱵᱚᱣᱟᱜ ᱞᱟᱠᱪᱟᱨ ᱟᱠᱷᱲᱟ ᱦᱩᱭᱩᱜ ᱠᱟᱱ ᱛᱟᱵᱚᱱᱟ᱾ ᱥᱮ ᱟᱵᱚᱣᱟᱜ ᱥᱚᱢᱟᱡᱽ ᱤᱫᱤ ᱠᱟᱛᱮ ᱱᱟᱜ ᱜᱟᱯᱟᱞ ᱢᱟᱨᱟᱣ ᱦᱩᱭᱩᱜ ᱠᱟᱱᱟ᱾ ᱚᱱᱠᱟᱱ ᱡᱟᱭᱜᱟ ᱨᱮᱜᱮ ᱛᱚ ᱩᱱᱠᱩ ᱫᱚ ᱦᱟᱸᱜ ᱵᱟᱠᱚ ᱥᱮᱴᱮᱨᱚᱜ ᱠᱟᱱᱟ ᱮᱱᱠᱷᱟᱱ ᱪᱤᱠᱟᱹᱛᱮᱠᱚ ᱵᱩᱡᱽ ᱧᱟᱢ ᱫᱟᱲᱮᱭᱟᱜᱼᱟ ᱡᱮ ᱱᱚᱣᱟ ᱫᱚ ᱟᱵᱚᱣᱟᱜ ᱡᱟᱦᱮᱨ ᱛᱷᱟᱱ ᱠᱟᱱ ᱛᱟᱵᱚᱱᱟ ᱥᱮ ᱟᱵᱚ ᱫᱚ ᱱᱚᱸᱰᱮ ᱱᱚᱝᱠᱟ ᱞᱮᱠᱟ ᱵᱚᱱ ᱵᱚᱸᱜᱟ ᱵᱩᱨᱩ ᱵᱚᱱ ᱫᱮᱵᱟ ᱥᱮᱵᱟ ᱠᱚᱣᱟ ᱱᱚᱣᱟ ᱠᱚᱦᱚᱸ ᱟᱨ ᱪᱮᱫ᱾
ᱦᱮᱸ ᱠᱟᱨᱚᱱ ᱟᱵᱚ ᱫᱚ ᱦᱤᱥᱟᱹᱵ ᱨᱮᱫᱚ ᱟᱵᱚ ᱫᱚ ᱯᱨᱟᱠᱨᱤᱛᱤᱠ ᱯᱩᱡᱟᱨᱤ ᱦᱚᱲ ᱥᱮ,
ᱦᱳᱭ ᱦᱳᱭ ᱾
ᱛᱚᱻ ᱱᱤᱛᱚᱜ ᱱᱚᱜᱼᱚᱭ ᱞᱤᱧ ᱧᱮᱞᱮᱫᱼᱟ ᱡᱮ ᱟᱹᱰᱤᱜᱟᱱ ᱡᱮᱢᱚᱱ ᱵᱤᱦᱟᱹ ᱵᱟᱯᱞᱟ ᱠᱚᱨᱮ ᱞᱤᱧ ᱧᱮᱞᱮᱫᱼᱟ ᱡᱮ, ᱱᱚᱜ-ᱚᱭ ᱰᱤᱡᱮ ᱪᱷᱟᱯᱨᱤ ᱮᱱᱮᱡ ᱫᱚ ᱪᱟᱹᱞᱩ ᱟᱠᱟᱱᱟ ᱥᱮ ᱫᱚᱝ ᱞᱟᱜᱽᱲᱮ ᱠᱚᱫᱚ ᱱᱤᱛᱚᱜ ᱫᱚ ᱪᱟᱵᱟᱣ ᱟᱠᱟᱱ ᱜᱮᱭᱟ᱾
ᱦᱳᱭ ᱦᱳᱭ ᱦᱳᱭ ᱾
ᱠᱟᱨᱚᱱ ᱱᱚᱣᱟ ᱫᱚ ᱟᱹᱞᱤ ᱪᱮᱫᱽ ᱞᱤᱧ ᱢᱮᱱᱟ ᱱᱚᱣᱟ ᱡᱟᱦᱟᱸ ᱫᱚ, ᱤᱥᱟᱹᱭ ᱠᱟᱞᱪᱟᱨ ᱡᱟᱦᱟᱸ ᱫᱚᱠᱚ ᱞᱟᱹᱭᱟ ᱟᱨᱠᱤ᱾
ᱦᱳᱭ ᱦᱳᱭ ᱾
ᱛᱚ ᱚᱱᱮ ᱚᱱᱟ ᱤᱥᱟᱹᱭ ᱠᱟᱞᱪᱟᱨ ᱟᱵᱚᱣᱟᱜ ᱤᱭᱟᱹ ᱦᱚᱸ ᱵᱟᱹᱭ ᱵᱟᱹᱭᱛᱮ ᱢᱟᱱᱮ ᱩᱫ ᱮᱫᱟᱭ ᱟᱨᱠᱤ᱾ ᱦᱩᱸ ᱛᱚ ᱟᱫᱚ ᱚᱱᱮ ᱚᱱᱟᱜᱮ ᱜᱚᱢᱠᱮ, ᱡᱮ ᱡᱮ ᱮᱠᱷᱚᱱ ᱦᱳᱸ ᱢᱟᱱᱮ ᱡᱟᱱᱟᱢ ᱟᱲᱟᱝ ᱛᱮ ᱥᱤᱠᱷᱱᱟᱹᱛ ᱦᱚᱸ ᱟᱫᱚ ᱚᱱᱠᱟ ᱫᱚ ᱫᱟᱣ ᱠᱚᱫᱚ ᱵᱟᱵᱚᱱ ᱦᱟᱢᱮᱴ ᱫᱟᱲᱮ ᱠᱟᱫᱟ,
ᱦᱳᱭ ᱾
ᱛᱟᱯᱚᱨᱮ ᱚᱱᱠᱟ ᱟᱵᱚᱣᱟᱜ ᱤᱛᱩᱱ ᱟᱥᱲᱟ ᱠᱚᱦᱚᱸ ᱵᱟᱹᱱᱩᱜᱼᱟ ᱡᱮ ᱚᱱᱠᱟ ᱟᱛᱳ ᱠᱚᱨᱮ ᱦᱚᱸ ᱱᱤᱛᱚᱜ ᱫᱚ ᱡᱟᱱᱟᱢ ᱟᱲᱟᱝ ᱛᱮᱫᱚ ᱵᱟᱝ ᱦᱳᱭᱳᱜ ᱠᱟᱱᱟ ᱩᱱᱟᱹᱜ ᱪᱮᱦᱨᱟ ᱧᱚᱜ ᱫᱚ
ᱦᱳᱭ ᱾ ᱟᱫᱚ ᱚᱱᱟᱜᱮ ᱦᱟᱸᱜ ᱟᱹᱞᱤᱧ ᱫᱚ ᱦᱟᱸᱜ ᱞᱤᱧ ᱢᱮᱱᱟ ᱟᱫᱚ ᱵᱟᱹᱱᱩᱜ ᱢᱟ ᱵᱟᱹᱱᱩᱜ ᱜᱮᱛᱟ ᱵᱚᱱᱟ ᱦᱟᱸᱜ ᱟᱵᱚᱣᱟᱜ ᱡᱟᱱᱟᱢ ᱟᱲᱟᱝ ᱛᱮ ᱤᱛᱩᱱ ᱟᱥᱲᱟ ᱠᱚᱫᱚ ᱚᱞᱚᱜ ᱯᱟᱲᱦᱟᱣ ᱞᱟᱹᱜᱤᱫ ᱛᱮ ᱟᱫᱚ ᱚᱱᱟ ᱛᱮᱞᱤᱧ ᱢᱮᱱᱟ ᱟᱹᱞᱤᱧ ᱫᱚ ᱢᱤᱫᱴᱟᱝ ᱱᱤᱛᱚᱜ ᱢᱤᱫ ᱴᱟᱱ ᱡᱟᱭᱜᱟ ᱨᱮ ᱟᱵᱚ ᱡᱟᱦᱟᱸ ᱛᱤᱱᱟᱹᱜ ᱥᱟᱱᱛᱟᱲ ᱠᱷᱮᱨᱣᱟᱞ ᱦᱚᱯᱚᱱ ᱠᱚ ᱢᱮᱱᱟᱜ ᱡᱚᱛᱚ ᱯᱳᱭᱞᱳ ᱠᱟᱛᱷᱟ ᱫᱚ ᱡᱩᱢᱤᱫᱚᱜ ᱦᱩᱭᱩᱜ ᱛᱟᱵᱚᱱᱟ ᱟᱨ ᱡᱩᱢᱤᱫ ᱠᱟᱛᱮ ᱥᱟᱱᱟᱢ ᱠᱚᱜᱮ ᱦᱟᱸᱜ ᱥᱟᱱᱟᱢ ᱯᱟᱦᱴᱟ ᱜᱮ ᱢᱤᱫᱴᱟᱱ ᱠᱟᱛᱷᱟ ᱜᱮ ᱨᱚᱲ ᱦᱩᱭᱩᱜ ᱛᱟᱵᱚᱱᱟ ᱟᱨ ᱪᱮᱫ ᱢᱟᱱᱮ ᱥᱚᱢᱟᱱᱛᱮ ᱡᱚᱛᱚ ᱦᱚᱲ ᱵᱚᱱ ᱨᱚᱲ ᱢᱟ ᱾ ᱥᱮ ᱥᱚᱢᱟᱱ ᱵᱚᱱ ᱵᱩᱡᱽ ᱢᱟ ᱟᱨ ᱪᱮᱫ ᱟᱫᱚ ᱱᱚᱜᱼᱚ ᱱᱚᱣᱟ ᱠᱟᱛᱷᱟ ᱟᱵᱚ ᱥᱚᱨᱠᱟᱨ ᱴᱷᱮᱱ ᱡᱩᱫᱤ ᱵᱚᱱ ᱟᱵᱮᱫᱚᱱ ᱞᱮᱠᱷᱟᱱ ᱡᱟᱹᱱᱤᱡ ᱦᱟᱸᱜ ᱱᱟᱯᱟᱭ ᱠᱚᱜᱼᱟ ᱡᱮ ᱟᱞᱮ ᱦᱚᱸ ᱟᱞᱮᱭᱟᱜ ᱡᱟᱱᱟᱢ ᱟᱲᱟᱝ ᱯᱟᱹᱨᱥᱤ ᱛᱮ
ᱞᱟᱦᱟᱜ ᱥᱟᱱᱟᱭᱮᱫ ᱞᱮᱭᱟ ᱚᱞᱚᱜ, ᱯᱟᱲᱦᱟᱜ, ᱥᱤᱠᱷᱱᱟᱹᱛ, ᱞᱮ ᱦᱟᱛᱟᱣ ᱥᱟᱱᱟᱭᱮᱫ ᱞᱮᱭᱟ ᱟᱨ ᱪᱮᱫ
ᱦᱳᱭ ᱛᱟᱨᱯᱚᱨᱮ ᱵᱮᱯᱟᱨ ᱦᱩᱭᱩᱜ ᱠᱟᱱᱟ ᱱᱚᱜᱼᱚᱭ ᱡᱮ ᱟᱵᱚᱣᱟᱜ ᱫᱚ ᱚᱞᱚᱜ ᱯᱟᱲᱦᱟᱜ ᱛᱟᱭᱚᱢ ᱦᱚᱛᱮᱡ ᱛᱮ ᱱᱚᱜᱼᱚᱭ ᱟᱹᱞᱤᱧ ᱞᱤᱧ ᱧᱮᱞ ᱮᱫᱟ ᱡᱮ ᱡᱟᱦᱟᱸ ᱪᱮᱛᱟᱱ ᱞᱮᱵᱮᱞ ᱨᱮᱱ ᱫᱚ ᱦᱚᱲ ᱜᱮ ᱵᱟᱹᱱᱩᱜ ᱠᱚᱛᱟ ᱵᱚᱱᱟ ᱡᱮᱢᱚᱱ ᱟᱹᱞᱤᱧ ᱫᱚ ᱵᱟᱞᱤᱧ ᱢᱮᱱᱫᱟ ᱡᱮ ᱨᱟᱡᱽᱱᱤᱛᱤᱠ ᱵᱷᱟᱵᱮ ᱟᱹᱞᱤᱧ ᱫᱚᱞᱤᱧ ᱢᱮᱱᱫᱟ ᱡᱮ ᱱᱚᱣᱟ ᱡᱟᱦᱟᱸ ᱡᱟᱦᱟᱸ ᱫᱚᱵᱮᱱ ᱵᱟᱲᱟᱭ ᱜᱮᱭᱟ ᱛᱚ ᱰᱤᱥᱴᱤᱠ ᱰᱤᱥᱴᱤᱠ ᱞᱮᱵᱮᱞ ᱟᱭ ᱮ ᱮᱥ ᱟᱭ ᱯᱤ ᱮᱥ ᱚᱱᱟ ᱞᱮᱵᱮᱞ ᱦᱚᱸ ᱡᱮ ᱡᱮ ᱟᱵᱚᱣᱟᱜ ᱡᱮ ᱯᱨᱚᱥᱟᱥ ᱥᱷᱚᱱᱤᱠ ᱵᱷᱟᱵᱮ ᱡᱮ ᱟᱵᱚᱣᱟᱜ ᱡᱟᱦᱟᱸ ᱫᱚ ᱡᱟᱦᱟᱸ ᱫᱚ ᱜᱚᱲᱚ ᱥᱚᱯᱚᱦᱚᱫ
ᱦᱳᱭ ᱾
ᱚᱱᱟ ᱦᱚᱸ ᱟᱵᱚᱣᱟᱜ ᱚᱱᱠᱟ ᱵᱟᱹᱱᱩᱜᱼᱟ ᱥᱮ ᱟᱭᱤᱱ ᱠᱟᱨᱚᱱ ᱫᱤᱠ ᱫᱤᱭᱮ ᱦᱚᱸ ᱚᱱᱠᱟ ᱪᱮᱦᱨᱟ ᱜᱚᱲᱚ ᱥᱚᱯᱚᱦᱚᱫ ᱵᱟᱹᱱᱩᱜᱼᱟ ᱾
ᱦᱳᱭ ᱦᱳᱭ ᱾
ᱛᱚ ᱚᱱᱟ ᱠᱟᱛᱷᱟ ᱫᱚ ᱴᱷᱤᱠ ᱜᱮᱵᱮᱱ ᱢᱮᱱ ᱠᱮᱜᱼᱟ ᱡᱮ ᱱᱚᱜᱼᱚᱭ ᱱᱤᱛᱚᱜ ᱡᱮ ᱢᱟᱹᱭ ᱵᱟᱹᱵᱩ ᱛᱟᱠᱚᱣᱟᱜ ᱡᱟᱦᱟᱸ ᱫᱚ ᱟᱠᱣᱟᱜ ᱡᱟᱦᱟᱸ ᱢᱤᱫᱴᱟᱱ ᱤᱭᱟᱹ ᱪᱟᱞᱟᱜ ᱠᱟᱱᱟ ᱟᱨᱠᱤ᱾ ᱟᱠᱚᱣᱟᱜ ᱡᱟᱦᱟᱸ ᱫᱚ ᱮᱴᱟᱜ ᱰᱟᱦᱟᱨ ᱥᱮᱡ ᱠᱚ ᱪᱟᱞᱟᱜ ᱠᱟᱱᱟ᱾ ᱠᱟᱱᱟ ᱚᱵᱚᱥᱥᱳᱭ ᱱᱚᱣᱟ ᱫᱚ ᱟᱹᱞᱤᱧ ᱦᱚᱸ ᱚᱱᱟ ᱥᱚᱸᱜᱮ ᱮᱠ ᱢᱚᱛ ᱜᱮᱭᱟᱞᱤᱧ᱾
ᱦᱮᱸ ᱟᱫᱚ ᱟᱹᱞᱤᱧ ᱫᱚ ᱩᱱ ᱞᱤᱧ ᱢᱚᱱᱮᱭᱟ ᱱᱚᱣᱟ ᱫᱚ ᱡᱟᱦᱟᱸ ᱢᱤᱫ ᱴᱟᱝ ᱜᱤᱫᱽᱨᱟᱹ ᱫᱚ ᱟᱭᱳᱵᱟᱵᱟ ᱪᱮᱛᱟᱱ ᱠᱷᱚᱱ ᱜᱮ ᱦᱸᱟᱜ ᱟᱨᱠᱤ ᱱᱟᱯᱟᱭ ᱰᱟᱦᱟᱨ ᱯᱟᱸᱡᱟ ᱧᱟᱢ ᱫᱟᱲᱮᱭᱟᱜᱼᱟ ᱟᱭᱳᱼᱵᱟᱵᱟ ᱚᱠᱟ ᱞᱮᱠᱟ ᱚᱱᱠᱟ ᱦᱟᱸᱜ ᱮᱦᱚᱵᱛᱚᱨᱟ ᱠᱷᱚᱱ ᱠᱤᱱ ᱩᱫᱩᱜ ᱟᱭᱟ ᱰᱟᱦᱟᱨ ᱱᱟᱯᱟᱭ ᱰᱟᱦᱟᱨ ᱚᱱᱠᱟ ᱞᱮᱠᱟᱜᱮ ᱦᱟᱸᱜ ᱩᱱᱤ ᱜᱤᱫᱽᱨᱟᱹ ᱫᱚ ᱢᱟᱲᱟᱝ ᱥᱮᱱ ᱟᱨ ᱦᱚᱸ ᱚᱱᱠᱟᱜᱮᱭ ᱞᱟᱦᱟ ᱪᱟᱞᱟᱜᱼᱟ ᱟᱨ ᱪᱮᱫ᱾
ᱦᱮᱸ ᱦᱮᱸ ᱦᱮᱸ ᱚᱵᱚᱥᱥᱚᱭ ᱦᱮᱸ ᱴᱷᱤᱠ ᱜᱮᱭᱟ᱾ ᱜᱚᱝᱠᱮ ᱮᱠᱥᱴᱨᱟ ᱮᱠᱥᱴᱨᱟ ᱟᱣᱟᱡ ᱦᱤᱡᱩᱜ ᱠᱟᱱᱟ ᱴᱷᱤᱠᱜᱮᱭᱟ᱾
ᱦᱳᱭ ᱦᱳᱭ ᱜᱚᱢᱠᱮ ᱦᱟᱯᱮ ᱦᱟᱸᱜ ᱱᱚᱰᱮ ᱠᱟᱹᱴᱤᱡ ᱨᱳᱰ ᱥᱟᱭᱤᱰ ᱨᱮ ᱚᱲᱟᱜ ᱠᱚ ᱢᱮᱱᱟᱜ ᱟᱠᱟᱫᱟ ᱛᱚ ᱱᱚᱝᱠᱟ ᱛᱮ ᱦᱟᱸᱜ ᱜᱟᱹᱰᱤ ᱠᱚ ᱦᱤᱡᱩᱜ ᱥᱮᱱᱚᱜ
ᱦᱮᱸ ᱦᱮᱸᱦᱮᱸ ᱟᱫᱚ ᱦᱳᱭ ᱚᱱᱮ ᱚᱱᱟᱜᱮ ᱠᱟᱨᱚᱱ᱾
ᱦᱚᱸ᱾
᱾ ᱴᱷᱤᱠ ᱜᱮᱭᱟ ᱛᱟᱦᱚᱞᱮ ᱜᱚᱝᱠᱮ ᱢᱟ ᱦᱮᱸ
ᱦᱳᱭ ᱦᱳᱭ ᱛᱟᱦᱚᱞᱮ ᱚᱱᱠᱟᱜᱮ ᱟᱨᱚ ᱦᱟᱸᱜ ᱜᱟᱯᱟᱞᱢᱟᱨᱟᱣ ᱦᱩᱭᱩᱜᱼᱟ᱾
ᱦᱮᱸ ᱦᱮᱸ᱾
ᱦᱳᱭ ᱦᱳᱭ᱾
ᱦᱳᱭ᱾